ᱞᱟᱹᱭᱵᱤᱱ ᱪᱤᱠᱤ ᱤᱫᱤ ᱠᱟᱛᱮ ᱵᱤᱱ ᱞᱟᱹᱭᱮᱫ ᱛᱟᱦᱮᱸᱫ ᱵᱚᱱᱟ
ᱦᱮ ᱟᱫᱚ ᱱᱟᱦ ᱟᱞᱮᱥᱮᱫ ᱱᱚᱝᱠᱟ ᱠᱟᱹᱴᱤᱡ ᱠᱟᱹᱴᱤᱡ ᱫᱟᱜ ᱡᱟᱹᱲᱤ ᱟᱨᱚ ᱮᱦᱚᱵ ᱟᱠᱟᱱᱟ ᱦᱮᱸᱥᱮ ᱟᱫᱚ ᱚᱱᱟ ᱠᱚ ᱥᱟᱰᱮᱜ ᱠᱟᱱᱟ ᱠᱤ?
ᱵᱟᱝᱜᱮ ᱜᱚᱝᱠᱮ ᱵᱟᱝ ᱥᱟᱲᱮᱜ ᱠᱟᱱᱟ ᱟᱪᱪᱷᱟ ᱟᱞᱤᱧᱱᱟᱜ ᱯᱷᱮᱱ ᱱᱟ ᱟᱪᱩᱨᱚᱜ ᱠᱟᱱᱟ ᱚᱱᱟ ᱠᱤ ᱥᱟᱲᱮᱜ ᱠᱟᱱᱟ ᱜᱚᱝᱠᱮ?
ᱵᱟᱝ ᱦᱟᱜ ᱵᱟᱝ ᱥᱟᱰᱮᱜ ᱠᱟᱱᱟ᱾
ᱟᱪᱪᱷᱟ ᱴᱷᱤᱠ ᱟᱪᱪᱷᱟ ᱨᱚᱲ
ᱫᱚ ᱦᱮᱸ ᱡᱟᱸᱦᱟ ᱡᱟᱦᱟᱧ ᱞᱟᱹᱭᱮᱫ ᱛᱮᱦᱮᱱᱟ ᱚᱞ ᱪᱤᱠᱤ ᱮ ᱱᱚᱣᱟ ᱛᱚ ᱜᱚᱴᱟ ᱜᱮ ᱮᱠᱤ ᱜᱮᱭᱟ ᱢᱟᱱᱮ ᱢᱤᱫ ᱜᱮᱭᱟ ᱡᱟᱸᱦᱟ ᱨᱮᱜᱮᱢ ᱪᱟᱞᱟᱜ ᱢᱤᱫ ᱜᱮᱭᱟ ᱢᱮᱱ ᱠᱷᱟᱱ ᱡᱷᱟᱲᱠᱷᱚᱸᱰ ᱨᱮᱫᱚ ᱪᱮᱫ ᱞᱮᱠᱟᱜ ᱠᱟᱱᱟ ᱡᱮᱞᱮᱠᱟ ᱟᱵᱚ ᱮ ᱚᱭᱮᱥ ᱭᱮᱥᱴ ᱵᱮᱝᱜᱚᱞ ᱨᱮ ᱢᱮᱱᱟᱜᱼᱟ ᱵᱟᱝᱞᱟ ᱵᱟᱝᱞᱟ ᱛᱤᱧ ᱚᱞ ᱫᱟ ᱟᱢ ᱟᱢᱚ ᱟᱢ ᱛᱟᱨᱯᱚᱨᱮ ᱚᱠᱟ ᱚ ᱠᱚᱭᱟ ᱟᱠᱟᱨ ᱱᱚᱝᱠᱟᱧ ᱚᱞ ᱫᱟ ᱦᱮᱸᱥᱮ ᱾ ᱢᱟᱱᱮ ᱚᱞᱫᱤᱧ ᱵᱟᱝᱞᱟ ᱪᱤᱠᱤᱛᱮ ᱢᱮᱱᱠᱷᱟᱱ ᱟ ᱥᱟᱰᱮᱜ ᱠᱟᱱᱟ ᱥᱟᱱᱛᱟᱲᱤ ᱛᱮ, ᱚᱝᱠᱟ ᱜᱮ ᱡᱷᱟᱲᱠᱷᱚᱸᱰ ᱨᱮᱸᱦᱚ ᱚ ᱚᱞ ᱫᱟᱠᱚ ᱫᱮᱵᱽᱱᱟᱜᱟᱨᱤ ᱛᱮ ᱥᱟᱰᱮᱜ ᱠᱟᱱᱟ ᱥᱟᱱᱛᱟᱲ ᱛᱮ ᱾ ᱢᱮᱱᱠᱷᱟᱱ ᱚᱱᱟᱛᱮ ᱴᱷᱤᱠ ᱥᱟᱹᱦᱤᱡ ᱵᱟᱝ ᱚᱞᱚᱜᱚᱜ ᱠᱟᱱᱟ ᱧᱮᱞᱮᱜᱼᱟ᱾
ᱟᱪᱪᱷᱟ ᱾
ᱦᱚᱜᱼᱚᱝᱠᱟ ᱱᱟᱜ ᱦᱩᱭᱩᱜ ᱠᱟᱱᱟ᱾
ᱟᱪᱪᱷᱟ ᱜᱚᱝᱠᱮ ᱢᱤᱫᱴᱤᱡ ᱠᱟᱛᱷᱟᱧ ᱠᱩᱞᱤᱭᱟ ᱠᱤ?
ᱦᱮᱸ ᱞᱟᱹᱭ ᱢᱮ ᱾
ᱦᱮᱸ ᱜᱚᱝᱠᱮ ᱞᱟᱹᱭ ᱫᱟᱞᱤᱱ ᱟᱹᱵᱤᱱ ᱛᱟ ᱢᱟᱱᱮ ᱱᱚᱣᱟ ᱤᱫᱤ ᱠᱟᱛᱮ ᱡᱚᱠᱷᱚᱱ ᱵᱤᱱ ᱠᱟᱹᱴᱤᱡ ᱨᱤᱥᱟᱨᱪ ᱵᱟᱲᱟᱭ ᱫᱟᱵᱤᱱ
ᱦᱮᱸ ᱾
ᱦᱟ ᱟᱹᱵᱤᱱ ᱱᱚᱣᱟ ᱤᱫᱤ ᱠᱟᱛᱮᱜ ᱟᱹᱵᱤᱱᱟᱜ ᱢᱤᱴᱤᱡ ᱤᱪᱪᱷᱟᱹ ᱦᱮᱱᱟᱜ ᱛᱟᱵᱤᱱᱟ ᱦᱮᱸ ᱥᱮ ᱵᱟᱝ ᱱᱚᱣᱟ ᱞᱮᱝᱜᱩᱭᱮᱡ ᱛᱮᱵᱮᱱ ᱥᱮᱬᱟᱭᱟ ᱾ ᱟᱢ ᱦᱮᱸ ᱥᱮ ᱵᱟᱝ!
ᱦᱮᱸ ᱦᱮᱸ ᱾
ᱛᱤᱱᱟᱹᱜ ᱫᱤᱱ ᱦᱩᱭᱱᱟ ᱟᱹᱵᱤᱱ ᱱᱚᱣᱟ ᱤᱫᱤ ᱠᱟᱛᱮ ᱵᱤᱱ ᱨᱤᱥᱟᱨᱪ ᱵᱟᱲᱟᱭ ᱫᱟᱵᱤᱱ? ᱪᱚᱨᱪᱟ ᱵᱟᱲᱟᱭ ᱫᱟᱵᱤᱱ ᱠᱟᱹᱴᱤᱡ ᱞᱟᱹᱭ ᱞᱮᱠᱷᱟᱱ ᱵᱷᱟᱹᱞᱤ ᱠᱚᱜᱼᱟ ᱾
ᱮ ᱱᱚᱣᱟ ᱫᱚ ᱱᱟᱦᱟᱜ ᱤᱧ ᱠᱷᱚᱸᱫᱽᱨᱚᱱᱤᱧ ᱮᱛᱚᱦᱚᱵ ᱟᱠᱟ ᱠᱟᱫᱟ ᱥᱮᱨᱢᱟ ᱫᱚ ᱱᱟᱦᱟᱜ ᱦᱩᱭ ᱱᱟ, ᱤᱧ ᱠᱚᱞᱮᱡᱽ
ᱚᱣᱟ ᱮᱭᱤᱪ ᱮᱥ ᱢᱩᱪᱟᱹᱫ ᱞᱤᱫᱟᱹᱧ ᱫᱩ ᱦᱟᱡᱟᱨ ᱵᱟᱭᱤᱥ ᱨᱮ, ᱚᱱᱟ ᱛᱟᱭᱱᱚᱢ ᱠᱚᱞᱮᱡᱽ ᱮᱰᱢᱤᱥᱮᱱ ᱞᱤᱱᱟᱹᱧ ᱢᱮᱱᱠᱷᱟᱱ ᱱᱚᱝᱠᱟ ᱟᱹᱰᱤ ᱠᱤ ᱪᱷᱚ ᱚᱱᱠᱟᱱ ᱟᱱᱟᱴ ᱠᱷᱟᱹᱛᱤᱨ ᱛᱮ ᱚᱝᱠᱟ ᱠᱟᱹᱢᱤ ᱠᱚ ᱪᱟᱞᱟᱜ ᱦᱩᱭ ᱞᱮᱱᱟ
ᱦᱩᱸ, ᱦᱩᱸ ᱾
ᱦᱮᱸ ᱥᱮ ᱟᱫᱚ ᱤᱧ ᱫᱚ ᱱᱟᱦᱟᱜ ᱱᱚᱣᱟᱧ ᱯᱟᱸᱡᱟᱭ ᱫᱟ ᱪᱮᱫᱟᱜ ᱥᱮ ᱮ ᱠᱤᱪᱷᱩ ᱥᱮ ᱵᱤᱨᱫᱟᱹᱜᱟᱲ ᱨᱤᱧ ᱧᱮᱞ ᱠᱮᱫᱟ ᱡᱮ ᱯᱷᱟᱥᱴ ᱞᱮᱝᱜᱩᱭᱮᱡᱽ ᱢᱮᱱᱟᱜ ᱛᱟᱭᱟ ᱥᱟᱱᱛᱟᱞᱤ, ᱢᱮᱱᱠᱷᱟᱱ ᱵᱟᱫ ᱵᱟᱹᱠᱤ ᱡᱟᱦᱟᱸ ᱞᱮᱝᱜᱩᱭᱮᱡᱽ ᱠᱚ ᱢᱮᱱᱟᱜ ᱛᱟᱭᱟ ᱮ ᱤᱝᱞᱤᱥ ᱫᱚ ᱱᱟᱦᱟᱸᱜ ᱮᱢᱱᱤᱛᱮ ᱥᱮᱠᱮᱱᱰ ᱞᱮᱝᱜᱩᱭᱮᱡ ᱨᱮ ᱛᱟᱦᱮᱱᱟ ᱾ ᱚᱱᱟ ᱫᱚ ᱤᱝᱞᱤᱥ ᱜᱮ ᱛᱟᱦᱮᱱᱟ, ᱢᱮᱱᱠᱷᱟᱱ ᱡᱟᱦᱟᱸ ᱢᱮᱱᱟᱜ ᱛᱟᱭᱟ ᱡᱟᱦᱟᱸ ᱟᱡ ᱚᱞ ᱮᱜᱼᱟ ᱦᱚᱜᱼᱚᱱᱟ ᱠᱚᱫᱚ ᱡᱚᱛᱚ ᱵᱮᱝᱜᱚᱞᱤ ᱛᱮ ᱦᱳᱭᱳᱜ ᱠᱟᱱᱟ ᱦᱮᱸ ᱥᱮ ᱾ ᱟᱫᱚ ᱵᱮᱝᱜᱚᱞᱤ ᱢᱤᱰᱤᱭᱟᱢ ᱛᱮ ᱡᱚᱠᱷᱚᱱ ᱡᱟᱦᱟᱸᱭ ᱮᱢᱟᱭ ᱯᱷᱟᱥᱴ ᱞᱮᱝᱜᱩᱭᱡᱽ ᱡᱩᱫᱤ ᱵᱮᱝᱜᱚᱞᱤ ᱛᱟᱦᱮᱱ ᱛᱟᱭᱟ, ᱤᱛᱤᱦᱟᱥ ᱤᱭᱟᱹ ᱱᱚᱣᱟ ᱠᱚᱦᱚᱸ ᱛᱚ ᱵᱮᱝᱜᱚᱞᱤ ᱛᱮᱜᱮ ᱛᱟᱦᱮᱱ ᱛᱟᱭᱟ ᱾
ᱦᱩᱸ ᱦᱩᱸ ᱾
ᱦᱮᱸᱥᱮ ᱥᱮ ᱢᱮᱱᱟᱜ ᱛᱟᱠᱚᱣᱟ, ᱢᱮᱱᱠᱷᱟᱱ ᱥᱟᱱᱛᱟᱞᱤ ᱢᱤᱰᱤᱭᱟᱢ ᱨᱮᱫᱚ ᱠᱤᱪᱷᱩ ᱮ ᱵᱤᱨᱫᱟᱹᱜᱟᱲ ᱠᱚᱨᱮᱜ ᱫᱚ ᱱᱚᱝᱠᱟ, ᱠᱤᱱᱛᱩ ᱢᱮᱱᱠᱷᱟᱱ ᱠᱤᱪᱷᱩ ᱵᱤᱨᱫᱟᱹᱜᱟᱲ ᱤᱧ ᱧᱮᱞ ᱠᱮᱫᱟ ᱡᱟᱦᱟᱸ ᱨᱮᱫᱚ ᱯᱷᱟᱥ ᱞᱮᱝᱜᱩᱭᱡᱽ ᱡᱩᱫᱤ ᱥᱟᱱᱛᱟᱞᱤ ᱛᱟᱭ ᱛᱟᱦᱞᱮ ᱱᱚᱣᱟ ᱤᱛᱤᱦᱟᱸᱥ, ᱡᱤᱭᱳᱜᱨᱟᱯᱤ, ᱦᱤᱥ ᱦᱤᱥᱴᱨᱤ, ᱮᱸᱜ ᱱᱚᱣᱟ ᱠᱚᱦᱚᱸ ᱥᱟᱱᱛᱟᱞᱤ ᱛᱮᱜᱮ ᱢᱮᱱᱟᱜ ᱛᱟᱭᱟ᱾ ᱦᱚᱸᱜ-ᱚᱱᱟ ᱫᱚ ᱟᱫᱚ ᱤᱧ ᱦᱟᱸᱜ ᱪᱮᱫ ᱞᱮᱠᱟ ᱪᱩᱧ ᱟᱞᱟᱫᱟ ᱜᱤᱧ ᱟᱹᱭᱠᱟᱹᱣ ᱠᱮᱜ-ᱟ, ᱢᱮᱱᱫᱟᱹᱧ ᱱᱩᱠᱩᱣᱟᱜ ᱫᱚ ᱪᱮᱫᱟᱜ ᱱᱚᱝᱠᱟ ᱟᱨ ᱱᱩᱠᱩᱣᱟᱜ ᱜᱮᱵᱟᱝ ᱪᱮᱫᱟᱜ ᱱᱚᱝᱠᱟ? ᱱᱚᱣᱟ ᱠᱤ ᱟᱸᱡᱚᱢ ᱵᱟᱲᱟ ᱠᱟᱫᱟᱢ?
ᱵᱟᱝᱜᱮ ᱜᱚᱝᱠᱮ ᱱᱚᱣᱟ ᱟᱹᱵᱤᱱ ᱴᱷᱮᱱ ᱯᱷᱟᱥᱴ ᱴᱟᱭᱤᱢ ᱵᱮᱱ ᱟᱸᱡᱚᱢ ᱠᱮᱫᱟ᱾ ᱡᱮᱦᱮᱛᱩ ᱟᱞᱮ ᱫᱚ ᱱᱟᱦᱟᱜ ᱚᱭᱮᱥᱴ ᱵᱮᱝᱜᱚᱞ ᱠᱷᱚᱱ ᱵᱟᱦᱨᱮ ᱦᱚᱲ ᱚᱱᱠᱟ ᱵᱟᱝ ᱪᱟᱞᱟᱣ ᱦᱩᱭ ᱠᱟᱱᱟ, ᱡᱷᱟᱹᱞ ᱥᱮᱱ ᱦᱮᱸ ᱥᱮ᱾
ᱟᱫᱚ ᱟᱹᱵᱤᱱ ᱵᱤᱱ ᱪᱟᱞᱟᱣ ᱠᱟᱱᱟ ᱟᱹᱰᱤ ᱱᱟᱯᱟᱭ ᱜᱮ, ᱟᱹᱵᱮᱱ ᱱᱚᱣᱟ ᱠᱚᱵᱤᱱ ᱧᱮᱞᱮᱫᱟ᱾ ᱦᱮᱸ ᱥᱮ ᱟ ᱚᱱᱟ ᱡᱷᱟᱲᱠᱷᱚᱸᱰ ᱥᱮᱱ ᱜᱮ ᱱᱤᱝᱠᱟᱹ ᱦᱮᱱᱟᱜ ᱜᱮᱭᱟ ᱦᱚᱭᱛᱚ, ᱚᱠᱟ ᱚᱠᱚᱭ ᱠᱚ ᱥᱟᱱᱛᱟᱞᱤ ᱞᱮᱝᱜᱩᱭᱮᱡᱽ ᱛᱮᱠᱚ ᱯᱟᱲᱦᱟᱜ ᱠᱟᱱᱟ? ᱩᱱᱠᱩᱣᱟᱜ ᱦᱳᱭᱛᱚ ᱚᱞ ᱥᱟᱵᱡᱮᱴ ᱦᱳᱭᱛᱚ ᱠᱚᱢᱯᱟᱞᱥᱟᱨᱤ ᱚᱠᱟ ᱥᱟᱵᱡᱮᱠᱴ ᱛᱟᱸᱦᱮᱱ ᱠᱟᱱ ᱛᱟᱠᱚᱣᱟ᱾ ᱚᱱᱟ ᱦᱚᱸ ᱦᱚᱭᱛᱳ ᱥᱟᱱᱛᱟᱞᱤ ᱛᱮᱠᱚ ᱯᱟᱲᱦᱟᱣ ᱫᱟᱠᱚ ᱦᱮᱸᱥᱮ ᱵᱟᱝ? ᱟᱞᱮ ᱫᱚ ᱱᱚᱛᱮ ᱨᱮᱫᱚ ᱢᱮᱠᱥᱤᱢᱟᱢ ᱠᱷᱮᱛᱨᱮ ᱨᱮᱫᱚ ᱟᱞᱮ ᱱᱚᱛᱮ ᱫᱚ ᱵᱮᱝᱜᱚᱞᱤ ᱢᱤᱰᱤᱭᱟᱢ ᱜᱮ ᱯᱟᱲᱦᱟᱜ ᱠᱟᱱᱟ᱾ ᱡᱟᱦᱟᱸᱭ ᱠᱚᱣᱟᱜ ᱦᱚᱭᱛᱳ ᱠᱟᱺᱡ ᱪᱟᱞᱟᱝ ᱯᱩᱭᱥᱟᱹ ᱰᱷᱮᱨ ᱜᱮᱭᱟ ᱦᱚᱭᱛᱚ ᱩᱱᱠᱩ ᱵᱷᱟᱜᱮ ᱵᱷᱟᱜᱮ ᱤᱝᱞᱤᱥ ᱢᱤᱰᱤᱭᱟᱢ ᱠᱚᱞᱮᱡᱽ ᱠᱚᱨᱮ ᱠᱚ ᱯᱟᱲᱦᱟᱜ ᱠᱟᱱᱟ ᱦᱮᱸ ᱥᱮ ᱵᱟᱝ᱾ ᱟᱫᱚ ᱤᱝᱞᱤᱥ ᱢᱤᱰᱤᱭᱟᱢ ᱨᱮᱫᱚ ᱦᱩᱭᱩᱜ ᱠᱟᱱᱟ ᱚᱱᱟᱜᱮ ᱢᱟᱱᱮ ᱡᱩᱫᱤ ᱡᱟᱦᱟᱸᱭᱟᱜ ᱡᱩᱫᱤ ᱢᱮᱱ ᱥᱟᱵᱡᱮᱠᱴ ᱤᱝᱞᱤᱥ ᱛᱟᱸᱦᱮᱱᱟ ᱵᱟᱫ ᱵᱟᱹᱠᱤ ᱥᱟᱵᱡᱮᱠᱴ ᱢᱟ ᱤᱝᱞᱤᱥ ᱛᱟᱸᱦᱮᱱ ᱜᱮᱭᱟ᱾
ᱟᱨ ᱵᱟᱹᱠᱤ ᱩᱱᱠᱩ ᱡᱩᱫᱤ ᱡᱟᱸᱦᱟᱱᱟᱜ ᱦᱚᱭᱛᱚ ᱟᱞᱟᱫᱟ ᱞᱮᱝᱜᱩᱭᱮᱡᱽ ᱠᱚ ᱯᱟᱲᱦᱟᱜ-ᱟᱠᱚ ᱚᱱᱟ ᱦᱚᱸᱠᱚ ᱤᱝᱞᱤᱥ ᱨᱮᱠᱚ ᱯᱟᱲᱦᱟᱜ-ᱟᱠᱚ᱾
ᱦᱮᱸ ᱟᱫᱚ ᱚᱱᱟ ᱫᱚ ᱱᱟᱦᱟᱸᱜ ᱚᱯᱥᱚᱱᱟᱞ ᱨᱮ ᱛᱟᱸᱦᱮᱱ ᱛᱟᱢᱟ ᱦᱮᱸ ᱥᱮ᱾ ᱟᱫᱚ ᱱᱚᱣᱟ ᱫᱚ ᱱᱟᱦᱟᱜ ᱟᱢ ᱡᱩᱫᱤ ᱯᱷᱟᱥᱴ ᱞᱮᱝᱜᱩᱭᱮᱡᱽ ᱤᱝᱞᱤᱥ ᱛᱟᱢ ᱵᱟᱠᱤ ᱡᱟᱦᱟᱸ ᱠᱚᱞᱮ ᱥᱮᱠᱮᱱ ᱞᱝᱜᱩᱭᱮᱡ ᱵᱟᱫ ᱫᱤᱭᱮ ᱡᱟᱦᱟᱸ ᱵᱟᱠᱤ ᱥᱟᱵᱡᱮᱠᱴ ᱛᱟᱸᱦᱮᱱ ᱛᱟᱢᱟ ᱱᱚᱣᱟ ᱠᱚᱫᱚ ᱱᱟᱦᱟᱜ ᱤᱝᱞᱤᱥ ᱛᱮᱜᱮ ᱦᱩᱭᱩᱜᱼᱟ ᱦᱮᱸ ᱥᱮ, ᱱᱚᱝᱠᱟ ᱜᱮ ᱥᱮ? ᱚᱝᱠᱟ ᱜᱮ ᱵᱮᱝᱜᱚᱞᱤ ᱨᱮᱦᱚᱸ ᱚᱝᱠᱟ ᱜᱮ᱾ ᱥᱟᱱᱛᱟᱞᱤ ᱨᱮᱦᱚᱸ ᱠᱤᱪᱷᱩ ᱦᱚᱲᱟᱜ ᱫᱩᱧ ᱧᱮᱞᱮᱫᱟ ᱱᱚᱝᱠᱟ ᱜᱮ ᱢᱮᱸᱫᱴᱟᱱ ᱠᱤᱪᱷᱩ ᱵᱤᱨᱫᱟᱹᱜᱟᱲ ᱨᱮᱫᱚᱧ ᱧᱮᱞᱫᱟ ᱱᱚᱝᱠᱟ ᱫᱚ ᱵᱟᱝ᱾ ᱢᱮᱱᱠᱷᱟᱱ ᱱᱚᱣᱟ ᱫᱚ ᱦᱮᱸ ᱠᱟᱹᱴᱤᱡ ᱟᱞᱟᱫᱟ ᱧᱚᱜ ᱜᱮ ᱦᱩᱭᱱᱟ᱾ ᱦᱮᱸ ᱥᱮ, ᱢᱮᱱᱠᱷᱟᱱ ᱡᱩᱫᱤᱢ ᱞᱟᱹᱭᱟ, ᱦᱮᱸ ᱞᱟᱹᱭ ᱞᱮᱢ ᱜᱚᱝ
ᱦᱮᱸ ᱜᱚᱝᱠᱮ ᱮᱠ ᱯᱚᱠᱠᱷᱮ ᱟᱵᱤᱱᱟᱜ ᱮᱠᱥᱯᱮᱨᱤᱭᱮᱱᱥ ᱦᱩᱭᱱᱟ ᱱᱚᱣᱟ ᱤᱫᱤ ᱠᱟᱛᱮᱫ ᱩᱰᱤ ᱵᱷᱟᱜᱤ ᱜᱮᱞᱤᱧ ᱵᱩᱡᱷᱟᱹᱣ ᱠᱮᱜ-ᱟ᱾
ᱟᱹᱵᱤᱱ, ᱟᱹᱵᱤᱱ ᱱᱚᱣᱟ ᱟᱞᱮᱭᱟᱜ ᱱᱚᱣᱟ ᱱᱚᱸᱰᱮ ᱠᱷᱚᱱ ᱵᱤᱱ ᱪᱟᱞᱟᱣ ᱠᱟᱱᱟ ᱦᱮᱸ ᱥᱮ ᱵᱟᱝ? ᱟᱵᱤᱱᱟᱜ ᱚᱲᱟᱜ ᱛᱚ, ᱱᱚᱛᱮ ᱨᱮᱜᱮ ᱟᱞᱮ ᱱᱚᱛᱮ ᱨᱮᱜᱮ ᱛᱚ ᱦᱩᱭᱩᱜ ᱠᱟᱱᱟ᱾
ᱦᱮᱸ ᱟᱞᱮᱱᱟᱜ ᱚᱲᱟᱜ ᱫᱚ ᱱᱟᱜ ᱱᱚᱣᱟ ᱵᱟᱸᱠᱩᱲᱟ ᱨᱮ ᱯᱟᱲᱟᱜ ᱠᱟᱱᱟ᱾
ᱟᱪᱪᱷᱟ ᱟᱪᱪᱷᱟ ᱟᱪᱪᱷᱟ᱾
ᱠᱤᱱᱛᱩ ᱜᱚᱝᱠᱮ ᱮᱸᱻ ᱢᱤᱫᱴᱤ ᱠᱟᱛᱷᱟᱧ ᱞᱟᱹᱭᱟ? ᱟᱹᱵᱤᱱ, ᱟᱵᱤᱱ ᱥᱮ ᱮᱛᱚ ᱵᱷᱟᱜᱤ ᱵᱤᱱ ᱨᱚᱲᱮᱫᱟ᱾ ᱟᱹᱞᱤᱧ ᱞᱤᱧ ᱚᱵᱟᱜᱚᱜ ᱠᱟᱱᱟᱞᱤ ᱡᱮ ᱟᱹᱵᱤᱱ ᱮᱛᱚ ᱵᱷᱟᱜᱤ ᱵᱤᱱ ᱨᱚᱲᱮᱫᱟ ᱢᱟᱱᱮ᱾ ᱱᱤᱭᱟᱹ ᱥᱟᱱᱛᱟᱲᱤ ᱞᱮᱸᱝᱜᱩᱭᱩᱡᱽ ᱴᱟ ᱵᱷᱟᱜᱤ ᱞᱤᱧ ᱵᱩᱡᱷᱟᱹᱣ ᱮᱫᱟᱞᱤᱧ ᱡᱮ ᱟᱹᱵᱤᱱ ᱠᱷᱚᱱ ᱠᱤᱪᱷᱩ ᱡᱤᱱᱤᱥ ᱞᱤᱧ ᱥᱮᱬᱟᱭ ᱮᱫᱟ ᱞᱤᱧ᱾ ᱟᱹᱵᱤᱱᱟᱜ ᱨᱚᱲ ᱟᱹᱵᱤᱱᱟᱜ ᱞᱟᱹᱭ ᱨᱮᱱᱟᱜ ᱫᱷᱚᱨᱚᱱ ᱟᱹᱰᱤ ᱵᱷᱟᱜ ᱞᱤᱧ ᱵᱩᱡᱷᱟᱹᱣ ᱮᱫᱟ ᱞᱤᱧ ᱜᱚᱢᱠᱮ᱾
ᱟᱪᱪᱷᱟ, ᱱᱟᱯᱟᱭ ᱜᱮ ᱱᱚᱣᱟ ᱠᱚᱫᱚ ᱦᱟᱜ ᱮᱸ ᱞᱟᱹᱭ ᱫᱚᱨᱠᱟᱨᱚᱜ ᱠᱟᱱᱟ, ᱪᱮᱫᱟᱜ ᱥᱮ ᱟᱵᱚᱣᱟᱜ ᱥᱟᱱᱛᱟᱲ ᱨᱚᱲ ᱜᱮ ᱩᱱᱟᱹᱜ ᱱᱟᱯᱟᱭ ᱜᱮᱭᱟ᱾ ᱡᱷᱚᱛᱚ ᱦᱚᱲ ᱫᱚ ᱦᱟᱸᱜ ᱤᱧ ᱦᱚᱸᱢᱤᱫᱴᱮᱱ ᱱᱚᱝᱠᱟ ᱢᱤᱫ ᱚᱠᱛᱚ ᱫᱚ ᱚᱞᱪᱤᱠᱤ ᱠᱚᱫᱚ ᱵᱟᱝ ᱤᱧ ᱠᱩᱥᱤᱭᱟᱜ ᱛᱟᱦᱮᱸᱱ, ᱢᱚᱱᱮ ᱛᱟᱦᱮᱸ ᱱᱚᱣᱟ ᱫᱚ ᱟᱵᱟᱨ ᱪᱮᱫ ᱞᱮᱠᱟ ᱠᱟᱱᱟ? ᱢᱮᱱᱠᱷᱟᱱ ᱮ ᱡᱚᱠᱷᱚᱱ ᱠᱷᱚᱱ ᱱᱚᱣᱟ ᱨᱮᱱᱟᱜ ᱨᱤᱥᱟᱨᱪ ᱤᱧ ᱩᱰᱩᱝ ᱟᱠᱟᱱᱟ᱾ ᱪᱮᱫ ᱠᱟᱱᱟ? ᱤᱧ ᱫᱚ ᱱᱚᱝᱠᱟ ᱠᱷᱚᱸᱫᱽᱨᱚᱱ ᱢᱟᱱᱮ ᱥᱟᱱᱟᱹᱧᱟ᱾ ᱡᱟᱦᱟᱱ ᱡᱤᱱᱤᱥ ᱜᱮ ᱡᱟᱦᱟᱸ ᱵᱟᱹᱲᱤᱡ ᱟ ᱛᱟᱢ ᱤᱧ ᱫᱚ᱾ ᱮ ᱵᱮᱝᱜᱽᱞᱤ ᱠᱚᱣᱟᱜ ᱦᱚᱸ ᱩᱱᱠᱩᱣᱟᱜ ᱱᱟᱜᱟᱢᱤᱧ ᱠᱷᱚᱸᱫᱽᱨᱚᱱ ᱱᱟ᱾ ᱥᱟᱱᱛᱟᱲ ᱠᱚᱣᱟᱜ ᱦᱚᱸ, ᱢᱮᱱᱠᱷᱟᱱ ᱟᱹᱰᱤ ᱜᱟᱱᱤᱧ ᱧᱮᱞ ᱠᱮᱫᱟ ᱱᱚᱝᱠᱟ ᱡᱮ ᱮ ᱥᱟᱱᱛᱟᱲᱟᱜ ᱟᱹᱰᱤ ᱠᱤᱪᱷᱩ ᱱᱚᱝᱠᱟ ᱠᱩᱢᱵᱽᱲᱩ ᱟᱠᱟᱫ ᱛᱟᱵᱚᱱᱟ ᱠᱚ᱾ ᱮ ᱱᱤᱛᱟᱜ ᱡᱩᱫᱤ ᱪᱮᱴ ᱡᱤᱯᱤ ᱴᱷᱚᱱ ᱠᱷᱚᱱᱮᱢ ᱨᱤᱥᱟᱨᱪ ᱫᱟᱲᱮᱭᱟᱜᱼᱟ ᱮ ᱟᱭ ᱠᱚ ᱠᱷᱚᱱ ᱛᱟᱨᱯᱚᱨᱮ ᱡᱩᱫᱤ ᱦᱚᱨᱚ ᱚᱠᱟ ᱠᱷᱚᱱᱟᱜᱮᱢ ᱞᱟᱹᱭᱟ ᱦᱚᱨᱚᱯᱟᱦ ᱦᱚᱸ ᱟᱵᱚ ᱟᱠᱟᱱᱟ᱾ ᱚᱸᱰᱮ ᱡᱟᱦᱟᱸ ᱤᱭᱟᱹ ᱠᱚ ᱧᱟᱢ ᱟᱠᱟᱱᱟ ᱚᱱᱟ ᱫᱚ ᱦᱳᱢᱳᱥᱮᱯᱤᱭᱟᱱᱥ ᱠᱚ ᱢᱮᱛᱟ ᱠᱚ ᱠᱟᱱᱟ, ᱦᱚᱸ ᱚᱱᱠᱟᱱ ᱠᱚᱣᱟᱜ ᱠᱟᱱᱟ ᱟᱨ ᱦᱳᱢᱳᱥᱮᱯ ᱨᱮᱫᱚ ᱟᱵᱚᱜ ᱜᱮ ᱱᱟᱦᱟᱜ ᱵᱚᱱ ᱯᱟᱲᱟᱜᱼᱟ᱾
ᱦᱮᱸ ᱟᱵᱚ ᱜᱮᱵᱚᱱ ᱯᱟᱲᱟᱜ ᱠᱟᱱᱟ ᱛᱚ ᱦᱮᱸᱦᱳᱢᱳᱥᱮᱯᱤᱭᱟᱱᱥ ᱨᱮ ᱾
ᱦᱮᱸ ᱱᱚᱜᱝᱠᱟ ᱦᱟᱸᱜ ᱟᱫᱚ ᱪᱮᱫ ᱠᱚᱴᱮ? ᱛᱟᱨᱯᱚᱨᱮ ᱱᱚᱣᱟ ᱢᱟ ᱴᱷᱤᱠ ᱜᱮᱭᱟ ᱪᱟᱵᱟᱭ ᱮᱱᱟ᱾ ᱛᱟᱨᱯᱚᱨᱮ ᱱᱚᱸᱰᱮ ᱱᱟᱜ
ᱮ ᱪᱮᱪᱚᱝ ᱢᱮᱴᱮᱱ ᱞᱟᱭ ᱛᱟᱦᱮᱸ ᱦᱤᱲᱤᱧ ᱠᱮᱼᱟᱼᱦᱟᱸ
ᱟᱪᱪᱷᱟ ᱴᱷᱤᱠ ᱜᱮᱭᱟ ᱜᱚᱢᱠᱮ, ᱟᱵᱤᱱ ᱞᱟᱹᱭ ᱠᱮᱫ ᱤᱧᱤᱧ ᱞᱟᱹᱭ ᱮᱫᱟ᱾ ᱦᱮᱸ ᱟᱫᱤᱵᱟᱥᱤ ᱱᱤᱭᱟᱹ ᱥᱚᱢᱟᱡ ᱴᱟ ᱟᱵᱚᱣᱟᱜ ᱨᱟᱠᱟᱵ ᱦᱮᱡ ᱟᱠᱟᱱᱟ, ᱟᱹᱫᱤᱵᱟᱹᱥᱤ ᱦᱮᱸ ᱟᱹᱫᱤᱵᱟᱹᱥᱤ ᱤᱭᱟᱹ ᱡᱟᱱᱟᱜ ᱚᱨᱛᱷᱚ ᱦᱩᱭᱩᱜ ᱠᱟᱱᱟ ᱡᱮ ᱟᱹᱫᱤᱢ ᱟᱹᱫᱤᱢ ᱡᱩᱜᱽ ᱠᱷᱚᱱ ᱚᱠᱟ ᱚᱠᱚᱭ ᱵᱟᱥᱤᱱᱫᱟ ᱠᱟᱱᱟ ᱦᱮᱸ ᱥᱮ ᱵᱟᱝ? ᱴᱷᱤᱜᱮᱢ ᱞᱟᱹᱭ ᱠᱮᱜᱼᱟ ᱛᱚ ᱦᱮᱸ᱾ ᱟᱹᱫᱤᱢ ᱡᱩᱜᱽ ᱠᱷᱚᱱ ᱚᱠᱚᱭ ᱵᱟᱥᱤᱱᱫᱟ ᱮᱫᱟ, ᱩᱱᱤ ᱫᱚ ᱦᱩᱭᱩᱜ ᱠᱟᱱᱟ ᱟᱹᱫᱤᱵᱟᱹᱥᱤ ᱦᱮᱸ ᱥᱮ ᱵᱟᱝ?
ᱦᱮᱸ᱾
ᱟᱫᱚ ᱤᱱᱟᱹᱜ ᱞᱟᱹᱭ ᱨᱮᱱᱟᱜ ᱦᱩᱭᱩᱜ ᱠᱟᱱᱟ᱾ ᱟᱵᱚ ᱡᱮᱢᱚᱱ ᱰᱷᱟᱹᱠᱟᱹ ᱵᱷᱮᱜᱮ ᱠᱟᱱᱟ ᱦᱮᱸ ᱟᱵᱚᱣᱟᱜ ᱦᱚᱸ ᱠᱤᱪᱷᱩ ᱠᱤᱪᱷᱩ ᱟᱵᱚᱣᱟᱜ ᱦᱚᱸ ᱥᱟᱫᱷᱤᱱᱚᱛᱟ ᱟᱱᱫᱳᱞᱚᱱ ᱨᱮ ᱟᱵᱚᱣᱟᱜ ᱥᱚᱢᱟᱡᱽ ᱨᱮᱱᱟᱜ ᱦᱚᱲ ᱦᱚᱸ ᱦᱮᱱᱟᱝ ᱜᱮᱭᱟ, ᱡᱮᱢᱚᱱ ᱥᱤᱫᱩ ᱠᱟᱱᱦᱩ ᱦᱮᱸ ᱥᱮ ᱵᱟᱝ?
ᱟᱪᱪᱷᱟ, ᱦᱮᱸ᱾
ᱛᱟᱨᱯᱚᱨᱮ ᱯᱚᱸᱰᱤᱛ ᱨᱚᱜᱷᱩᱱᱟᱛᱷ ᱢᱩᱨᱢᱩ ᱢᱟ ᱟᱵᱚ ᱱᱚᱣᱟ ᱚᱞᱪᱤᱠᱤ ᱵᱷᱟᱥᱟ ᱨᱮᱱᱟᱜ ᱯᱚᱵᱚᱨᱛᱚᱠ ᱠᱟᱱᱟ, ᱚᱱᱟ ᱫᱚ ᱟᱵᱚ ᱟᱹᱰᱤ ᱜᱟᱱ ᱟᱹᱰᱤ ᱠᱤᱪᱷᱩ ᱮᱢ ᱟᱠᱟᱫ, ᱠᱚᱵᱤᱛᱟ ᱠᱚ ᱮᱢ ᱟᱠᱟᱫ ᱟᱭ ᱟᱡᱟᱜ ᱛᱷᱤᱣᱨᱤ ᱠᱚ ᱮᱢ ᱠᱟᱼᱟ ᱦᱮᱸ ᱥᱮ ᱵᱟᱝ? ᱚᱱᱟ ᱠᱚ ᱯᱟᱲᱦᱟᱣ ᱠᱟᱛᱮᱫ ᱟᱵᱚ ᱢᱟ ᱟᱹᱰᱤ ᱠᱤᱪᱷᱩᱵᱚᱱ ᱥᱮᱬᱟᱭ ᱜᱮᱭᱟ᱾ ᱟᱨ ᱵᱮᱠᱛᱤᱜᱚᱛᱚ ᱵᱷᱟᱵᱨᱮ ᱞᱟᱹᱭ ᱞᱮᱠᱷᱟᱱ ᱤᱧ ᱫᱚ ᱚᱞᱪᱤᱠᱤ ᱤᱫᱤ ᱠᱟᱛᱮ ᱤᱧᱟᱹᱜ ᱫᱚ ᱮᱛᱚ ᱵᱮᱥᱤ ᱱᱚᱞᱮᱡᱽ ᱵᱟᱹᱪᱩᱜ ᱜᱮᱭᱟ, ᱤᱧ ᱫᱚ ᱛᱚ ᱵᱤᱱ ᱵᱟᱲᱟᱭᱟ ᱡᱮᱦᱮᱛᱩ ᱟᱞᱫᱟ ᱥᱴᱨᱤᱢ ᱨᱤᱧ ᱯᱟᱲᱟᱜ ᱠᱟᱱᱟ ᱛᱚ ᱟᱞᱫᱟ ᱦᱚᱭᱛᱚ ᱤᱧ ᱫᱚ ᱥᱟᱭᱮᱱᱥ ᱥᱟᱵᱡᱮᱠᱴ ᱛᱚ ᱤᱫᱤ ᱠᱟᱛᱮᱧ ᱯᱟᱲᱦᱟᱣ ᱟᱠᱟᱱᱟ ᱛᱚ ᱤᱱᱟᱜ ᱫᱚ ᱮᱛᱚ ᱠᱤᱪᱷᱩ ᱚᱞᱪᱤᱠᱤ ᱤᱫᱤ ᱠᱟᱛᱮ ᱢᱟ ᱱᱚᱞᱮᱡᱽ ᱵᱟᱹᱪᱩᱜ-ᱟ ᱡᱟᱦᱟᱸ ᱛᱤᱱᱟᱹᱜ ᱟᱵᱤᱱ ᱵᱤᱱ ᱵᱟᱲᱟᱭᱟ ᱡᱩᱫᱤ, ᱚᱱᱟ ᱤᱫᱤ ᱠᱟᱛᱮᱜ ᱠᱟᱹᱴᱤᱡ ᱞᱟᱹᱭ ᱞᱮᱠᱷᱟᱱ ᱟᱹᱞᱤᱱᱟᱜ ᱦᱚᱸ ᱠᱟᱹᱴᱤᱡ, ᱱᱚᱞᱮᱡ ᱴᱟᱜ ᱵᱟᱲᱦᱟᱜ ᱛᱟᱵᱤᱱᱟ ᱦᱮᱸ᱾
ᱟᱫᱚ ᱱᱦᱟᱜ ᱱᱚᱝᱠᱟ ᱠᱟᱱᱟ ᱡᱮ ᱮᱴᱟᱜ ᱜᱟᱜ ᱦᱚᱸ ᱵᱟ ᱞᱟᱹᱠᱛᱤ ᱜᱮ ᱛᱤᱱᱟᱹᱜ ᱵᱚᱱ ᱵᱟᱰᱟᱭᱟ ᱚᱱᱟ ᱥᱟᱶᱛᱮ ᱮᱴᱟᱜ ᱦᱚᱸ ᱞᱟᱹᱠ ᱪᱫᱟᱜ ᱞᱟᱹᱠᱛᱤ ᱠᱟᱨᱚᱱ
ᱦᱩᱸ
ᱞᱟᱜᱟᱜ ᱡᱩᱫᱤ ᱟᱢ ᱮ ᱪᱤᱠᱟᱹᱛᱮ ᱱᱚᱣᱟ ᱨᱮᱱᱟᱜ ᱥᱤᱵᱤᱞ ᱫᱚ ᱩᱱᱤ ᱴᱷᱮᱱᱮᱢ ᱯᱟᱥᱱᱟᱣᱟ?
ᱦᱮᱸ ᱦᱮᱸ ᱦᱮᱸ ᱦᱮᱸ
ᱛᱟᱦᱞᱮᱱ ᱟᱵᱚ ᱫᱚ ᱮᱴᱟᱜᱟᱜ ᱦᱚᱸ ᱥᱮᱬᱟᱭ ᱦᱩᱭᱩᱜ ᱛᱟᱵᱚᱱᱟ, ᱟᱫᱚ ᱱᱤᱡᱮᱨᱟᱜ ᱦᱚᱸ‌ ᱮ ᱤᱧ ᱦᱚᱸ ᱟᱹᱰᱤ ᱛᱟᱭᱚᱢ ᱛᱮ ᱱᱟᱜ ᱤᱧ ᱥᱮᱬᱟᱣ ᱠᱟᱫᱟ ᱤᱧ ᱢᱚᱱᱮ ᱦᱩᱭᱮᱱ ᱛᱤᱧᱟᱹ ᱡᱚᱠᱷᱚᱱᱤᱧ ᱵᱟᱰᱟᱭ ᱠᱮᱫᱟ ᱱᱚᱣᱟ ᱢᱟᱥ ᱴᱷᱤᱠ ᱠᱟᱛᱷᱟ ᱠᱟᱱᱟ ᱛᱚ ᱱᱚᱣᱟ ᱡᱤᱱᱤᱥ ᱴᱟ ᱪᱮᱫ ᱠᱟ ᱠᱟᱛᱮ ᱟᱨᱚ ᱮᱴᱟᱜ ᱡᱟ ᱦᱮᱸ ᱢᱮᱱᱟᱜ ᱠᱚᱣᱟ ᱱᱩᱠᱩ ᱴᱷᱮᱱ ᱪᱤᱠᱠᱟ ᱠᱟᱛᱮᱜ ᱯᱟᱥᱱᱟᱣ ᱦᱩᱭᱩᱜ-ᱟ ᱱᱚᱣᱟ ᱨᱮᱱᱟᱜ ᱥᱤᱵᱤᱞ ᱛᱮ ᱚᱱᱟ ᱠᱷᱟᱹᱛᱤᱨ ᱟᱵᱚ ᱮ ᱴᱟᱜᱟᱜ ᱦᱚᱸ ᱩᱱᱠᱩᱣᱟᱜ ᱦᱚᱸ ᱵᱟᱲᱟᱭ ᱞᱟᱹᱠᱛᱤ, ᱠᱟᱨᱚᱱ ᱩᱱᱠᱩ ᱫᱚ ᱟᱵᱚᱣᱟᱜ ᱫᱚ ᱵᱟᱠᱚ ᱵᱩᱡᱽ ᱫᱟᱲᱮᱜ-ᱟ᱾
ᱟᱪᱪᱷᱟ ᱟᱪᱪᱷᱟ
ᱦᱮᱸ ᱥᱮ
ᱟᱹᱰᱤ ᱴᱷᱤᱠ ᱟᱹᱰᱤ ᱴᱷᱤᱠ ᱜᱚᱝᱠᱮ ᱟᱹᱵᱤᱱᱟᱜ ᱥᱮ, ᱟᱹᱵᱤᱱᱟᱜ ᱪᱤᱱᱛᱟᱹ ᱫᱷᱟᱨᱟ ᱫᱚ ᱟᱹᱰᱤ ᱴᱷᱤᱠ ᱵᱤᱱ ᱪᱤᱱᱛᱟᱹᱭᱮᱫᱟ ᱚᱱᱮ ᱟᱵᱤᱱᱟᱜ ᱪᱤᱱᱛᱟᱹ ᱫᱷᱟᱨᱟ ᱫᱚ ᱮᱠᱫᱚᱢ ᱟᱹᱵᱤᱱ ᱵᱤᱱ ᱞᱟᱹᱭᱫᱟᱞᱤᱧ ᱥᱮᱞᱩᱴ ᱮᱛᱚ ᱵᱷᱟᱜᱤ ᱪᱤᱱᱛᱟᱹ ᱫᱷᱟᱨᱟ ᱠᱟᱛᱮᱜ ᱵᱤᱱ ᱞᱟᱹᱭ ᱫᱟᱥᱮ,
ᱦᱮᱸ ᱡᱷᱚᱛᱚ ᱜᱮ ᱱᱟᱯᱟᱭ ᱜᱮᱭᱟ ᱦᱟᱹᱱᱤ
ᱢᱮᱜᱴᱮᱱ ᱜᱚᱢᱠᱮᱭ ᱞᱟᱹᱭ ᱞᱮᱜ-ᱟ ᱡᱮ ᱟᱵᱚ, ᱠᱤᱪᱷᱩ ᱠᱤᱪᱷᱩ ᱡᱟᱦᱟᱸᱭ ᱪᱟᱹᱠᱨᱤ ᱢᱮᱱᱟᱜ ᱠᱚᱣᱟ ᱱᱩᱠᱩ ᱠᱚ ᱞᱟᱹᱭᱟ ᱟᱢᱤᱡ ᱜᱤᱫᱽᱟᱹᱨᱟᱹ ᱚᱞᱪᱤᱠᱤᱛᱮ ᱯᱟᱲᱦᱟᱢ ᱢᱮᱱᱠᱷᱟᱱ ᱡᱟᱦᱟᱸᱭ ᱠᱚ ᱪᱟᱹᱠᱨᱤᱭᱮᱫᱟ, ᱡᱟᱦᱟᱸᱭᱮ ᱞᱟᱹᱭ ᱵᱟᱲᱟᱭᱮᱫᱟ ᱩᱱᱤᱜᱮ ᱟᱡᱤᱡ ᱜᱤᱫᱽᱨᱟᱹ ᱵᱟᱭ ᱯᱟᱲᱦᱟᱣ ᱮ ᱢᱮᱱᱠᱷᱟᱱ ᱩᱱᱠᱩ ᱩᱱ ᱚᱠᱛᱚᱮ ᱪᱮᱫ ᱠᱟ ᱛᱮᱞᱟ ᱠᱚ ᱮᱢ ᱠᱮᱫᱟ ᱵᱟᱰᱟᱭᱟ ᱵᱮᱱ,
ᱦᱮᱸ ᱦᱩᱸ ᱦᱩᱸ
ᱢᱮᱱᱫᱟᱭ ᱱᱦᱟᱜ ᱱᱚᱣᱟ ᱛᱮᱞᱟ ᱫᱚ ᱴᱷᱤᱠ ᱜᱮᱭ ᱮᱢ ᱠᱟᱫᱟ ᱪᱮᱫᱟᱜ ᱥᱮ‌, ᱵ ᱥᱟᱱᱛᱟᱲ ᱠᱷᱚᱱ ᱰᱟᱠᱛᱟᱨ ᱦᱚᱸ ᱫᱚᱨᱠᱟᱨ ᱤᱧᱡᱤᱱᱤᱭᱟᱨ ᱦᱚᱸ ᱫᱚᱨᱠᱟᱨ ᱦᱮᱸᱥᱮ, ᱟᱫᱚ ᱟᱹᱰᱤᱜᱟᱡ ᱨᱮᱸᱜᱮᱡ ᱦᱚᱲ ᱢᱮᱱᱟᱜ ᱠᱚᱣᱟ ᱡᱟᱦᱟᱸᱭ ᱫᱚ ᱚᱱᱟ ᱠᱚ ᱞᱟᱹᱭᱤᱱ ᱨᱮ ᱵᱟᱠᱚ ᱯᱟᱲᱦᱟᱣ ᱫᱟᱲᱮᱭ ᱠᱚᱣᱟ ᱱᱦᱟᱸᱜ, ᱠᱟᱹᱣᱰᱤ ᱨᱮᱱᱟᱜ ᱚᱵᱷᱟᱵ ᱦᱚᱛᱮᱡ ᱛᱮ ᱱᱚᱣᱟ ᱨᱮᱱᱟᱜ ᱛᱚ ᱠᱤᱪᱷᱩ ᱠᱤᱪᱷᱩ ᱦᱚᱲ ᱫᱚ ᱟᱵ ᱟᱵᱚ ᱫᱚ ᱡᱟᱛᱮ ᱮ ᱮᱸᱻ ᱡᱟᱛᱮ ᱮᱴᱟᱜ ᱠᱤᱪᱷᱩ ᱨᱮᱱᱟᱜ ᱟᱫᱚ ᱱᱩᱠᱩᱱ ᱦᱟᱸᱜ ᱟᱵᱚᱣᱟᱜ ᱤᱭᱟᱹ ᱦᱚᱸ ᱥᱮᱬᱟ ᱢᱟᱱᱮ ᱞᱟᱠᱪᱟᱨ ᱦᱚᱸ ᱠᱤᱱᱛᱩ ᱥᱟᱵ ᱫᱚᱦᱚᱭ ᱦᱩᱭᱩᱜ ᱛᱚ ᱩᱱᱠᱩᱣᱟᱜ ᱢᱤᱫᱴᱮᱱ ᱫᱟᱭᱤᱛᱛᱚ ᱨᱮ ᱛᱟᱦᱮᱭᱱᱟ᱾
ᱦᱩᱸ
ᱮᱸᱰᱮᱠᱷᱟᱱ ᱦᱟᱸᱜ ᱟᱵᱚᱣᱟᱜ ᱱᱚᱣᱟ ᱟᱨᱚ ᱟᱹᱰᱤ ᱪᱮᱦᱨᱟ ᱪᱮᱛᱟᱱ ᱥᱮᱫ ᱨᱟᱠᱟᱵ ᱤᱫᱤ ᱜᱟᱱᱚᱜ-ᱟ᱾
ᱦᱮᱸ ᱟᱪᱪᱷᱟ ᱜᱚᱝᱠᱮ ᱢᱤᱫᱴᱤᱡ ᱠᱟᱛᱷᱟᱧ ᱠᱩᱠᱞᱤᱭᱟ ᱠᱤ?
ᱦᱮᱸ ᱞᱟᱹᱭ ᱢᱮ?
ᱞᱟᱹᱭᱫᱟᱞᱤᱧ ᱟᱵᱚ ᱥᱚᱢᱟᱡᱽ ᱨᱮ ᱦᱮᱸ ᱥᱮ ᱵᱟᱝ ᱟᱵᱚ ᱡᱮ ᱱᱚᱣᱟ ᱥᱟᱱᱛᱟᱞ ᱥᱚᱢᱟᱡ ᱨᱮ ᱟᱵᱚᱣᱟᱜ ᱤᱭᱟᱹ ᱠᱷᱚᱱ ᱪᱮᱫᱟᱜ ᱮᱛᱚ ᱜᱤᱫᱽᱨᱟᱹ ᱠᱚ ᱪᱷᱟᱹᱯᱨᱤ ᱠᱚ ᱛᱮᱭᱟᱨᱚᱜ ᱠᱟᱱᱟ ᱠᱚ᱾ ᱟᱵᱚᱣᱟᱜ ᱥᱚᱢᱟᱡ ᱠᱷᱚᱱ ᱪᱮᱫᱟᱜ ᱟᱹᱰᱤ ᱚᱞᱯᱚ ᱵᱚᱭᱚᱥ ᱨᱮᱠᱚ ᱡᱟᱶᱟᱭᱚᱜ ᱠᱟᱱᱟ ᱠᱚ ᱵᱟᱯᱞᱟᱜ ᱠᱟᱱᱟ ᱠᱚ᱾ ᱱᱚᱣᱟ ᱤᱫᱤ ᱠᱟᱛᱮᱜ ᱟᱵᱤᱱᱟᱜ ᱡᱩᱠᱛᱤ ᱵᱟ ᱟᱵᱤᱱᱟᱜ ᱵᱤᱪᱟᱨ ᱫᱷᱟᱨᱟ ᱚᱠᱟ ᱞᱮᱠᱟ ᱠᱟᱹᱴᱤᱡ ᱞᱟᱹᱭ ᱞᱮᱠᱷᱟᱱ ᱵᱷᱟᱜᱤ ᱠᱚᱜᱼᱟ᱾
ᱟᱪᱪᱷᱟ, ᱟᱫᱚ ᱱᱚᱣᱟ ᱨᱮᱱᱟᱜ ᱮ ᱩᱱᱟᱹᱜ ᱫᱚ ᱵᱟᱹᱧ ᱧᱮᱞ ᱠᱟᱜᱼᱟ ᱢᱮᱱᱠᱷᱟᱱ ᱱᱚᱣᱟ ᱱᱟᱦᱟᱜ ᱟᱹᱰᱤᱜᱮ ᱥᱟᱹᱨᱤᱜᱮ ᱟᱹᱰᱤ ᱵᱟᱹᱲᱤᱡᱚᱜ ᱠᱟᱱᱟ ᱦᱮᱸᱥᱮ ᱟᱫᱚ ᱱᱚᱸᱰᱮ ᱫᱩᱧ ᱢᱚᱱᱮᱭᱟ ᱮᱸᱜ ᱟᱵᱚ ᱮᱡᱩᱠᱮᱥᱚᱱ ᱨᱮᱱᱟᱜ ᱠᱟᱹᱴᱤᱡ ᱤᱭᱟᱹ ᱢᱮᱱᱟᱜᱼᱟ᱾ ᱮᱸᱜ ᱠᱚᱢ ᱮᱱᱟᱵᱚᱱ ᱦᱟᱸᱜ ᱮᱡᱩᱠᱮᱥᱚᱱ ᱛᱮ ᱱᱚᱰᱮ ᱫᱚ ᱮᱡᱩ ᱠᱮᱥᱚᱱ ᱛᱮᱫᱚ ᱟᱵᱚ ᱫᱚ ᱵᱟᱵᱚᱱ ᱠᱚᱢ ᱟᱠᱟᱱ ᱦᱟᱸᱜ ᱡᱟᱦᱟᱸᱭ ᱟᱭᱳ ᱵᱟ ᱱᱩᱠᱩᱱ ᱱᱚᱦᱟᱜ ᱠᱚ ᱠᱚᱢᱚᱜ ᱠᱟᱱᱟ᱾
ᱟᱪᱪᱷᱟ ᱜᱚᱝᱠᱮ ᱤᱧ ᱱᱚᱸᱰᱮ ᱢᱤᱫᱴᱤᱡ ᱵᱟᱨᱭᱟ ᱯᱚᱭᱮᱱᱴ ᱤᱧ ᱞᱟᱹᱭᱫᱟ ᱦᱮᱸ᱾ ᱟᱞᱤᱱᱟᱜ ᱟᱞᱤᱱᱟᱜ ᱡᱩᱠᱛᱤ ᱦᱤᱥᱟᱹᱵ ᱛᱮ᱾
ᱦᱮᱸ
ᱟᱹᱞᱤᱧ ᱫᱚᱞᱤᱧ ᱢᱚᱱᱮᱭ ᱜᱮᱭᱟ ᱡᱮ ᱱᱚᱣᱟ ᱨᱮᱱᱟᱜ ᱫᱚ ᱵᱟᱨᱭᱟ ᱜᱮ ᱠᱟᱨᱚᱱ ᱦᱩᱭ ᱫᱟᱲᱮᱜᱼᱟ᱾
ᱦᱮᱸ
ᱯᱩᱭᱞᱩ ᱠᱟᱨᱚᱱ ᱫᱚ ᱦᱩᱭᱩᱜ ᱠᱟᱱᱟ ᱡᱮ ᱮᱸᱢ ᱜᱟᱨᱡᱮᱱᱟᱜ ᱜᱟᱭᱰᱮᱱᱥ ᱦᱮᱸᱥᱮ ᱵᱟᱝ?
ᱦᱮᱸ
ᱜᱟᱨᱡᱮᱱ ᱡᱩᱫᱤ ᱜᱤᱫᱽᱨᱟᱹ ᱜᱟᱭᱤᱰ ᱨᱮᱜᱮ ᱫᱚᱦᱚᱭᱟ᱾ ᱜᱟᱨᱡᱮᱱ ᱡᱩᱫᱤ ᱮᱰᱩᱠ ᱮᱰᱩᱠᱮᱴ ᱛᱟᱦᱮᱸᱱᱟ ᱛᱚ ᱜᱤᱫᱽᱨᱟᱹ ᱦᱚᱸ ᱮᱡᱩᱠᱮᱴᱮ ᱛᱮᱭᱟᱨᱚᱜᱼᱟ ᱦᱮᱸ ᱥᱮ ᱵᱟᱝ? ᱜᱟᱭᱤᱰ ᱨᱮ ᱛᱟᱦᱮᱸᱱᱟ ᱟᱨ ᱜᱟᱨᱡᱮᱱ ᱡᱩᱫᱤ ᱠᱟᱹᱡ ᱛᱟᱞᱟᱝ ᱦᱟᱱᱛᱮ ᱱᱟᱛᱮᱜᱼᱟ ᱦᱚᱭᱛᱚ ᱚᱱᱟ ᱯᱚᱨᱤᱵᱮᱥ ᱴᱟᱜ ᱡᱩᱫᱤ ᱟᱞᱫᱟᱜᱼᱟ᱾ ᱛᱚ ᱟᱫᱚ ᱜᱤᱫᱽᱨᱟᱹ ᱫᱚ ᱚᱸᱰᱮ ᱫᱚ ᱥᱩᱡᱳᱜ ᱠᱚ ᱱᱟᱢᱟᱠᱚ ᱦᱮᱸ ᱥᱮ ᱵᱟᱝ?
ᱦᱮᱸ
ᱮᱠ ᱱᱚᱢᱵᱚᱨ ᱯᱚᱭᱮᱱᱴ ᱚᱱᱟᱜᱮ ᱟᱨ ᱫᱩ ᱱᱚᱢᱵᱚᱨ ᱯᱚᱭᱮᱱᱴ ᱦᱩᱭᱩᱜ ᱠᱟᱱᱟ ᱟᱸᱜ ᱟᱵᱚ ᱥᱚᱢᱟᱡᱽ ᱨᱮ ᱢᱟᱱᱮ ᱮᱡᱩᱠᱮᱥᱚᱱ ᱞᱮᱵᱮᱞ ᱴᱟᱜ ᱟᱹᱣᱰᱤ ᱠᱚᱢ ᱜᱮᱭᱟ ᱦᱮᱸ ᱥᱮ ᱵᱟᱝ? ᱢᱟᱱᱮ ᱩᱲᱤ